ᱠᱮ
ᱦᱮᱸ ᱟᱫᱚ ᱚᱠᱛᱚ ᱜᱮ ᱪᱟᱞᱟᱣ ᱤᱫᱤᱜ ᱠᱟᱱ ᱛᱟᱞᱟᱝᱟ᱾
ᱟᱫᱚ ᱜᱚᱝᱠᱮ ᱠᱟᱛᱷᱟ ᱫᱚ ᱱᱚᱝᱠᱟᱱ ᱠᱟᱱᱟ ᱜᱚᱝᱠᱮ ᱡᱩᱫᱤ ᱤ ᱵᱤᱯᱟᱛᱮ ᱡᱟᱦᱟᱱᱟᱜ ᱜᱮ ᱡᱤᱱᱤᱥ ᱥᱮ ᱚᱝ ᱨᱚᱲᱟᱥᱮᱢ ᱜᱚᱞᱯᱚᱭᱟᱥᱮᱢ ᱜᱟᱞᱢᱟᱨᱟᱜᱼᱟ᱾ ᱚᱱᱟ ᱚᱠᱛᱚ ᱛᱤᱨᱮ ᱯᱟᱨᱚᱢᱚ ᱚᱱᱟ ᱫᱚ ᱵᱟᱝ ᱵᱩᱡᱩᱜ᱾ ᱡᱩᱜᱼᱟ ᱟᱫᱚ ᱚᱠᱟ ᱦᱚᱸᱼᱚᱭ ᱡᱮ ᱟᱞᱤ ᱩᱱᱟᱹᱜ ᱫᱤᱱ ᱠᱷᱚᱱ ᱦᱚᱸᱜᱼᱚᱭ ᱞᱤᱧ ᱮᱸ ᱢᱤᱜᱴᱮᱱ ᱜᱟ ᱟᱨᱚ ᱞᱤᱧ ᱯᱩᱨᱟᱹᱣ ᱠᱟ ᱦᱚᱸᱜᱼᱚᱭ ᱟᱨᱚ ᱟᱸ ᱜᱚᱞᱯᱷᱚᱭ ᱦᱩᱭᱩᱜ ᱠᱟᱱᱟ ᱟᱫᱚ ᱠᱟᱹᱴ ᱤ ᱜᱚᱝᱠᱮ ᱦᱚᱸᱼᱚᱝᱠᱟ ᱞᱮᱠᱟ ᱫᱚ ᱵᱟᱠᱩ ᱜᱚᱞᱯᱚᱭ ᱜᱮᱭᱟ ᱵᱟᱠᱩ ᱞᱟᱹᱭ ᱜᱮᱭᱟ ᱚᱠᱚᱭ ᱦᱚᱸ, ᱡᱩᱫᱤ ᱞᱤᱧ ᱠᱩᱞᱤᱭ ᱠᱟ ᱣᱟ ᱟᱫᱚ ᱧᱮᱞ ᱧᱮᱞ ᱠᱚᱣᱟ ᱞᱤᱧ ᱟᱨᱚ ᱟᱹᱞᱤᱧ ᱠᱚᱞ ᱠᱮᱫᱟ ᱟᱫᱚ ᱵᱟᱠᱩ ᱥᱟᱵ ᱜᱮᱭᱟ ᱦᱳᱭ ᱥᱮ᱾
ᱦᱮᱸ ᱟᱹᱞᱤᱧ ᱦᱚ ᱚᱝᱠᱟᱞᱤᱧ ᱯᱟᱲᱟᱣ ᱟᱭᱢᱟ ᱵᱟᱨ ᱜᱮ᱾ ᱛᱚᱵᱮ ᱢᱮᱜᱴᱮᱱ ᱜᱟᱛᱮ ᱜᱤᱫᱽᱨᱟᱹ ᱢᱮᱱᱟᱭᱟ, ᱩᱱᱤ ᱥᱟᱞᱟᱜ ᱟᱹᱰᱤ ᱡᱩᱛ ᱨᱚᱯᱚᱲ ᱜᱟᱱᱚᱜ ᱛᱟᱹᱞᱤᱧᱟ ᱟᱹᱞᱤᱧᱟᱜ ᱦᱮᱸ᱾ ᱟ ᱡᱮᱢᱚᱱ ᱱᱚᱜᱼᱚᱭ ᱟᱹᱵᱤᱱ ᱥᱟᱞᱟᱜ ᱜᱟᱱᱚᱜ ᱠᱟᱱᱟ ᱥᱮ ᱵᱟᱝ ᱦᱮᱸ᱾
ᱦᱳᱭ ᱜᱚᱝᱠᱮ ᱦᱮᱸ᱾
ᱦᱚᱲ ᱫᱚ ᱦᱚᱜᱼᱚ ᱱᱚᱝᱠᱟ ᱨᱚᱯᱚᱲ ᱡᱩᱛ ᱵᱩᱡᱷᱟᱹᱜᱼᱟ ᱥᱮ ᱢᱟᱱᱮ ᱨᱟᱹᱥᱠᱟᱹ ᱦᱚᱸ ᱵᱩᱡᱷᱟᱹᱜᱼᱟ ᱢᱚᱱᱮ ᱨᱮ, ᱦᱮᱸ ᱥᱮ ᱵᱟᱝ?
ᱦᱳᱭ ᱜᱚᱝᱠᱮ ᱟᱨ ᱦᱚᱸᱜᱼᱚᱭ ᱫᱚᱱᱛᱟᱜ ᱫᱚᱱᱛᱟᱵ ᱛᱮ ᱡᱟᱦᱟᱱᱟ ᱤᱧ ᱯᱷᱩᱞᱟᱹᱭᱼᱭᱟ ᱟᱫᱚ ᱚᱱᱟ ᱫᱚ ᱢᱤᱜᱴᱮᱱ ᱨᱟᱹᱥᱠᱟᱹ ᱵᱟᱝ ᱵᱩ
ᱦᱮᱸ᱾
ᱚᱠᱛᱚ ᱜᱮ ᱧᱮᱞᱚᱜᱼᱟ᱾
ᱦᱮᱸ᱾
ᱟᱪᱪᱷᱟ ᱜᱚᱝᱠᱮ ᱛᱚᱵᱮ
ᱦᱳᱭ ᱚᱠᱟ ᱨᱮᱵᱚᱱ ᱛᱟᱦᱮᱸ ᱠᱟᱱ ᱜᱚᱝᱠᱮ? ᱚᱠᱟ ᱨᱮᱞᱟᱝ ᱛᱟᱦᱮᱸ ᱠᱟᱱᱟ
ᱮᱸ ᱱᱚᱜᱼᱚᱭ ᱱᱤᱛᱚᱜ ᱜᱮ ᱦᱚᱜᱼᱚᱭ ᱞᱟᱝ ᱮᱸ ᱵᱚᱞᱚᱱ ᱠᱟᱱᱟ ᱵᱟᱦᱟ ᱥᱮᱜ ᱜᱚᱝᱠᱮ᱾
ᱟᱪᱪᱷᱟ ᱦᱳᱭ, ᱟᱫᱚ ᱚᱱᱮ ᱵᱟ ᱦᱟ ᱨᱮᱫᱚ ᱟᱨᱚ ᱩᱝᱠᱩ ᱡᱟᱦᱟᱸᱭ ᱢᱚᱬᱮ ᱠᱚ ᱛᱩᱨᱩᱭ ᱠᱚ ᱢᱮᱱᱟᱜ ᱠᱚ ᱛᱟᱵᱚᱱᱟ ᱦᱮᱸ᱾ ᱟᱫᱚ ᱜᱚᱝᱠᱮ ᱟᱹᱞᱤᱧᱟᱜ ᱢᱮᱴᱮ ᱠᱩᱠᱞᱤ ᱞᱤᱧ ᱢᱟᱱᱮ ᱮᱢᱟᱵᱤᱱ ᱠᱟᱱᱟ᱾ ᱚᱱᱟᱜ ᱛᱮᱞᱟ ᱡᱩᱫᱤ ᱵᱮᱱ ᱫᱟᱲᱮᱜ ᱠᱷᱟᱱ ᱦᱮᱸ᱾ ᱦᱟᱱᱮ ᱟᱵᱚᱨᱮᱱ ᱡᱟᱦᱟᱸᱭ ᱦᱮᱸ ᱡᱟᱦᱟᱸᱭ ᱵᱚᱱ ᱜᱚᱝ ᱢᱚᱱᱮ ᱠᱚᱭᱟᱜ ᱡᱮ ᱢᱚᱬᱮ ᱠᱚ ᱛᱩᱨᱩᱭ ᱠᱚ ᱢᱮᱱᱠᱷᱟᱱ ᱢᱚᱬᱮ ᱠᱚᱫᱚ ᱚᱠᱚᱭ? ᱟ ᱛᱩᱨᱩᱭ ᱠᱚ ᱚᱠᱚᱭ ᱥᱮ, ᱢᱚᱲᱮ ᱠᱚᱜᱮ ᱡᱟᱦᱟᱸᱭ ᱛᱩᱨᱩᱭ ᱠᱩᱜᱮ ᱩᱱᱠᱩ᱾ ᱚᱠᱟ ᱞᱮᱠᱟ ᱜᱚᱝᱠᱮ ᱱᱩᱠᱩ ᱫᱚ ᱠᱟᱹᱴᱤᱡ
ᱜᱚᱝᱠᱮ ᱦᱚᱸᱼᱚᱭ ᱱᱚᱰᱮ ᱫᱚ ᱠᱟᱛᱷᱟ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱮᱭᱟ ᱟᱨ ᱮᱥᱮᱫ ᱦᱚᱸ ᱵᱮᱱ ᱮᱥᱮᱫ ᱠᱮᱫ ᱞᱤᱧᱟᱹ ᱦᱚᱜᱼᱚᱱᱟ ᱡᱤᱱᱤᱥ ᱛᱮᱜ ᱦᱚᱸ ᱟᱹᱞᱤᱧ ᱫᱚ ᱩᱱᱟᱹᱜ ᱦᱚᱜᱼᱚᱱᱟ ᱤᱫᱤ ᱠᱟᱛᱮᱡ ᱦᱚᱸ ᱩᱱᱟᱹᱜ ᱟᱹᱞᱤᱧ ᱠᱞᱤᱭᱟᱹᱨ ᱫᱚ ᱵᱟᱹᱱᱩᱜ ᱠᱟᱜ ᱞᱤᱧᱟᱹ ᱵᱩᱡᱷᱟᱹᱣ ᱠᱮᱫᱟ ᱵᱮᱱ᱾
ᱟᱪᱪᱷᱟ, ᱛᱚᱵᱮ ᱮᱸ ᱛᱚᱵᱮ ᱟᱹᱞᱤᱧ ᱡᱟᱦᱟᱸᱞᱤᱧ ᱢᱟᱱᱮ ᱢᱚᱱᱮ ᱛᱮᱞᱤᱧ ᱢᱮᱱᱟ ᱡᱮ ᱢᱚᱬᱮ ᱠᱚᱫᱚ ᱡᱟᱹᱱᱤᱡ ᱠᱷᱟᱱ ᱟᱵᱚᱨᱮᱱ ᱡᱟᱦᱟᱸᱭ ᱢᱚᱬᱮ ᱢᱟᱯᱟᱡᱷᱤ ᱠᱚ ᱢᱮᱱᱟᱜ ᱠᱚ ᱛᱟᱵᱚᱱᱟ ᱦᱮᱸ, ᱟᱛᱩ ᱡᱟᱦᱟᱸᱭ ᱠᱚ ᱪᱟᱞᱟᱣᱮᱫ ᱜᱮᱭᱟ ᱟᱨᱠᱤ ᱡᱟ ᱢᱟᱹᱡᱷᱤ ᱜᱚᱰᱮᱛ ᱯᱟᱨᱟᱱᱤᱠ ᱱᱟᱭᱠᱮ ᱡᱚᱜᱽ ᱢᱟᱹᱡᱷᱤ ᱵᱟᱵᱟ ᱦᱮᱸ ᱱᱩᱠᱩ ᱡᱟᱦᱟᱸᱭ ᱢᱚᱬᱮ ᱠᱚ ᱢᱮᱱᱟᱜ ᱠᱚᱣᱟ ᱱᱩᱠᱩ ᱠᱮ ᱱᱩᱠᱩ ᱠᱚᱜᱮ ᱡᱟᱹᱱᱤᱡ ᱠᱷᱟᱱ ᱢᱚᱬᱮ ᱠᱚᱨᱮᱱ ᱵᱚᱸᱜᱟ ᱵᱩᱨᱩ ᱫᱚ ᱱᱩᱠᱩ ᱠᱚᱜᱮ, ᱟᱨ ᱛᱩᱨᱩᱭ ᱠᱚᱫᱚ ᱡᱟᱦᱟᱸ ᱵᱚᱱ ᱢᱮᱱᱟ ᱚᱱᱮ ᱡᱟᱦᱟᱸ ᱨᱤ ᱨᱤᱛᱩ ᱢᱮᱴᱮᱱ ᱵᱟᱹᱱᱩᱜᱼᱟ ᱦᱮᱸ ᱨᱤᱛᱩ ᱢᱮᱴᱮᱱ ᱢᱮᱱᱟᱜᱼᱟ ᱥᱤᱛᱠᱟᱞ ᱜᱤᱨᱥᱚᱠᱟᱞ ᱵᱟᱝᱞᱟᱛᱮ ᱡᱟᱦᱟᱸ ᱠᱚ ᱢᱮᱱᱟ,
ᱦᱳᱭ ᱜᱚᱝᱠᱮ,
ᱦᱮᱸ ᱩᱱᱠᱩ ᱚᱱᱟ ᱟᱵᱚ ᱚᱱᱟ ᱯᱨᱚᱠᱤᱛᱤᱨᱮᱱ ᱮᱠᱮ ᱢᱟ ᱯᱩᱡᱟᱨᱤ ᱠᱟᱱᱟ ᱵᱚᱱ ᱥᱮ, ᱮᱠᱮ ᱱᱚᱣᱟ ᱵᱤᱨ ᱵᱩᱨᱩ ᱥᱟᱞᱟᱜ ᱡᱚᱯᱲᱟᱣ ᱢᱮᱱᱟᱜ ᱛᱟᱵᱚᱱᱟ ᱵᱚᱸᱜᱟ ᱵᱩᱨᱩ ᱠᱚᱫᱚ ᱦᱮᱸ ᱚᱱᱟ ᱠᱚ ᱫᱤᱠ ᱠᱟᱛᱮᱫ ᱦᱚᱸ ᱚᱱᱟ ᱦᱚᱸ ᱦᱩᱭ ᱫᱟᱲᱮᱭᱟᱜᱼᱟ ᱟᱫᱚ ᱥᱚᱴᱷᱤᱠ ᱫᱚ ᱵᱟᱝᱞᱤᱧ ᱵᱟᱲᱟᱭᱟ ᱱᱚᱣᱟ ᱫᱚ ᱟᱹᱞᱤᱧᱟᱜ ᱢᱚᱱᱮ ᱨᱮᱱᱟᱜ ᱤᱭᱟᱹ ᱟᱨ ᱠᱟᱱᱟ ᱟᱨᱠᱤ ᱦᱮᱸ ᱯᱟᱪᱮᱫ ᱱᱚᱝᱠᱟ ᱦᱚᱸ ᱠᱟᱱᱟ,
ᱟᱫᱚ ᱜᱚᱝᱠᱮ ᱚᱱᱟ ᱦᱚᱸ ᱦᱮᱸ ᱟᱹᱞᱤᱧ ᱦᱚᱸ ᱡᱚᱛᱷᱟᱛ ᱡᱚᱛᱷᱟᱛ ᱠᱟᱛᱷᱟ ᱫᱚ ᱵᱟᱹᱞᱤᱧ ᱵᱟᱰᱟᱭ ᱠᱟᱱ ᱛᱟᱦᱮᱱᱟ ᱟᱫᱚ ᱱᱚᱣᱟ ᱤᱫᱤ ᱠᱟᱛᱮᱜ ᱟᱨᱚ ᱠᱟᱹᱴᱤᱡ ᱧᱮᱞ ᱦᱩᱭᱩᱜᱼᱟ ᱦᱮᱸᱥᱮ ᱪᱮᱫᱟᱜ ᱥᱮ ᱮᱸ, ᱟᱵᱩ ᱡᱩᱫᱤ ᱟᱵᱚᱣᱟᱜ ᱵᱷᱟᱜᱤ ᱞᱮᱠᱟ ᱡᱟᱦᱟᱸ ᱫᱚ ᱢᱮᱱᱟᱜ ᱠᱟᱜ-ᱟ ᱟᱵᱩᱣᱟᱜ ᱚᱞ ᱢᱟᱱᱮ ᱯᱩᱛᱷᱤ ᱠᱚᱨᱚᱱ ᱚᱞ ᱢᱮᱱᱟᱜ ᱠᱟᱱᱟ ᱚᱱᱟ ᱠᱚᱫᱚ ᱵᱷᱟᱜᱮ ᱞᱮᱠᱟ ᱯᱟᱲᱦᱟᱣ ᱞᱟᱹᱠᱛᱤ ᱠᱟᱱ ᱛᱟᱵᱳᱱᱟ, ᱟᱨ ᱚᱱᱟ ᱠᱚ ᱵᱷᱟᱹᱜᱤ ᱞᱮᱠᱟ ᱵᱟᱲᱟᱭ ᱞᱟᱠ ᱞᱟᱹᱠᱛᱤ ᱠᱟᱱᱟ ᱟᱫᱚ ᱜᱚᱝᱠᱮ ᱱᱚᱜᱼᱚᱭ ᱡᱮ ᱟᱵᱮᱱ ᱞᱮᱠᱟᱱ ᱦᱚᱸ ᱚᱱᱠᱟ ᱦᱚᱲ ᱥᱟᱶᱛᱮ ᱵᱟᱹᱞᱤᱧ ᱯᱟᱲᱟᱣ ᱠᱟᱱᱟ, ᱟᱨ ᱱᱚᱝᱠᱟ ᱫᱚ ᱵᱟᱠᱚ ᱠᱩᱞᱤ ᱠᱟᱫᱤᱧᱟᱹ ᱦᱳᱭᱥᱮ ᱟᱫᱚ ᱡᱩᱫᱤ ᱦᱚᱸᱜᱼᱚᱭ ᱩᱱᱠᱩ ᱦᱚᱸᱜ ᱚᱱᱠᱟ ᱠᱩᱞᱤ ᱠᱤᱞᱤᱧᱟ ᱡᱮ ᱦᱮᱸ ᱦᱚᱜᱼᱚᱭ ᱜᱚᱝᱠᱮ ᱤᱧ ᱯᱷᱳᱱ ᱟᱭ ᱠᱟᱱᱟ ᱟᱨ ᱦᱟᱸᱜ ᱠᱩᱞᱤᱧᱟᱭ ᱦᱟᱸᱜ ᱢᱮᱱᱛᱮ ᱚᱱᱟ ᱞᱮᱠᱟᱛᱮ ᱥᱟᱯᱨᱟᱣ ᱠᱟᱹᱴᱤᱡ ᱚᱱᱟ ᱠᱚ ᱠᱟᱹᱴᱤᱡ ᱧᱮᱞ ᱦᱩᱭᱩᱜᱼᱟ ᱚᱱᱟ ᱚᱱᱠᱟ ᱫᱚ ᱵᱟᱝ ᱯᱟᱲᱟᱣ ᱢᱟᱱᱮ ᱟᱹᱞᱤᱧ ᱡᱟᱦᱟᱸᱭ ᱥᱟᱶᱛᱮᱞᱤᱧ ᱨᱚᱲ ᱠᱟ ᱥᱮᱢ ᱜᱚᱞᱯᱚ ᱠᱟᱜᱼᱟ ᱦᱚᱸᱜ ᱚᱱᱠᱟ ᱠᱚᱫᱚ ᱵᱟᱠᱚ ᱠᱩᱠᱞᱤ ᱠᱟᱫᱞᱤᱧᱟ,
ᱦᱮᱸ ᱦᱮᱸ, ᱟᱫᱚ ᱜᱚᱝᱠᱮ ᱟᱹᱞᱤᱧ ᱦᱚᱸ ᱱᱚᱣᱟ ᱠᱩᱠᱞᱤ ᱟᱞᱮ ᱟᱛᱳ ᱨᱮᱱ ᱢᱟᱱᱮ ᱡᱟᱦᱟᱸᱭ ᱠᱚ ᱦᱮᱸ ᱦᱟᱲᱟᱢ ᱵᱟᱠᱚ ᱢᱮᱱᱟᱜ ᱠᱚᱣᱟ ᱥᱮ ᱱᱩᱠᱩ ᱫᱟᱹᱫᱩ ᱛᱟᱠᱚ ᱢᱮᱱᱟᱜ ᱠᱚᱣᱟ ᱦᱮᱸ, ᱟᱫᱚ ᱩᱱᱠᱩ ᱦᱚᱸ ᱠᱩᱞᱤ ᱫᱚ ᱠᱩᱞᱤ ᱵᱟᱲᱟ ᱦᱩᱭ ᱠᱟᱱᱟ ᱡᱮ ᱛᱟᱞᱦᱮ ᱩᱱᱠᱩ ᱢᱚᱬᱮ ᱠᱚᱫᱚ ᱚᱠᱚᱭ ᱠᱚ ᱠᱟᱱᱟ ᱠᱚ ᱟᱨ ᱛᱩᱨᱩᱭ ᱠᱚᱫᱚ ᱚᱠᱚᱭ ᱮᱠᱷᱚᱱᱳ ᱫᱚ ᱢᱟᱱᱮ ᱚᱱᱟ ᱨᱮᱱᱟᱜ ᱛᱮᱞᱟ ᱟᱹᱭᱨᱤ ᱥᱚᱴᱷᱤᱠ ᱥᱟᱦᱤᱡ ᱫᱚ ᱟᱹᱣᱨᱤ ᱞᱤᱧ ᱧᱟᱢᱟ᱾ ᱟᱫᱚ ᱟᱫᱚ ᱟᱹᱞᱤᱧ ᱞᱤᱧ ᱢᱚᱱᱮ ᱠᱮᱫᱟ, ᱪᱮᱫ ᱠᱩᱠᱞᱤ ᱡᱩᱫᱤ ᱢᱮᱱᱟᱜᱼᱟ ᱢᱮᱱᱠᱷᱟᱱ ᱚᱱᱟ ᱛᱟᱞᱟ ᱫᱚ ᱚᱵᱚᱥᱥᱳᱭ ᱢᱮᱱᱟᱜᱼᱟ, ᱦᱮᱸ ᱥᱮ ᱵᱟᱝ?
ᱦᱳᱭ ᱜᱚᱝᱠᱮ᱾
ᱠᱩᱠᱞᱤ ᱡᱚᱠᱷᱚᱱ ᱵᱮᱱᱟᱜ ᱟᱥᱮ ᱵᱟᱝ ᱚᱸᱰᱮ ᱛᱟᱦᱚᱞᱮ ᱛᱮᱞᱟ ᱫᱚ ᱡᱟᱦᱟᱸ ᱴᱷᱮᱱ ᱵᱟᱝ ᱡᱟᱦᱟᱸ ᱨᱮ ᱢᱮᱱᱟᱜᱼᱟ ᱦᱳᱭᱛᱳ ᱡᱟᱦᱟᱸ ᱠᱚᱪᱟᱨᱮ ᱢᱮᱱᱟᱜᱼᱟᱺ ᱢᱮᱱᱠᱷᱟᱱ ᱚᱱᱟ ᱫᱚ ᱱᱤᱡᱮᱛᱮ ᱦᱳᱞᱳᱣ ᱵᱟᱝᱠᱷᱟᱱ ᱦᱚᱲ ᱴᱷᱮᱱ ᱦᱳᱞᱳᱣ, ᱠᱩᱠᱞᱤ ᱠᱩᱠᱞᱤ ᱫᱚᱦᱚ ᱫᱚᱦᱚᱛᱮ ᱦᱚᱞᱮ ᱳ ᱚᱱᱟ ᱫᱚ ᱯᱟᱸᱡᱟ ᱧᱟᱢ ᱩᱰᱩᱜ ᱦᱩᱭᱩᱜᱼᱟ ᱦᱮᱸ ᱥᱮ ᱵᱟᱝ?
ᱦᱳᱭ ᱜᱚᱢᱠᱮ ᱦᱳᱭ ᱚᱱᱟ ᱫᱚ ᱡᱟᱦᱟᱸᱭ ᱦᱟᱯᱲᱟᱢ ᱠᱚᱦᱚᱸ ᱴᱷᱮᱱ ᱦᱚᱸ ᱚᱱᱟ ᱛᱚ ᱠᱩᱞᱤ ᱞᱟᱹᱠᱛᱤ ᱠᱟᱱᱟ ᱜᱚᱝᱠᱮ,
ᱦᱮᱸ᱾
ᱟᱫᱚ ᱜᱚᱝᱠᱮ ᱦᱚᱸᱜᱼᱚ ᱱᱟ ᱠᱟᱛᱷᱟ ᱢᱟ ᱟᱹᱞᱤᱧ ᱢᱟ ᱛᱮᱞᱟ ᱢᱟ ᱵᱟᱹᱞᱤᱧ ᱮᱢ ᱫᱟᱲᱮᱭᱟᱜ ᱛᱟᱵᱮᱱ, ᱟᱫᱚ ᱟᱵᱮᱱ ᱢᱟ ᱡᱟᱦᱟᱸ ᱵᱮᱱ ᱞᱟᱹᱭ ᱠᱮᱫ ᱦᱳᱭ ᱚᱱᱟ ᱠᱟᱛᱷᱟ ᱜᱮᱞᱮ ᱮᱠᱷᱚᱱ ᱫᱚᱞᱤᱧ ᱞᱟᱹᱭᱫᱟ ᱟᱨᱦᱚ ᱠᱟᱹᱴᱤᱡ ᱞᱤᱧ ᱚᱱᱠᱟᱜᱮ ᱡᱩᱫᱤ ᱡᱟᱦᱟᱸᱭ ᱦᱟᱯᱲᱟᱢ ᱠᱚᱞᱤᱧ ᱧᱟᱢ ᱠᱚᱣᱟ ᱡᱟᱦᱟᱸᱭ ᱫᱚ ᱵᱷᱟᱹᱜᱤ ᱦᱮᱸ ᱩᱱᱠᱩ ᱚᱱᱟ ᱤᱫᱤ ᱠᱟᱛᱮᱜ ᱢᱮᱱᱟᱜ ᱛᱟᱠᱚᱣᱟ ᱩᱱᱠᱩ ᱴᱷᱮᱱ ᱟᱨᱦᱚᱸ ᱠᱩᱞᱤ ᱵᱩᱡᱷᱟᱹᱣ ᱡᱚᱝ ᱨᱮᱭᱟᱜ ᱞᱤᱧ ᱪᱮᱥᱴᱟᱭᱟ ᱦᱳᱭᱥᱮ ᱟᱫᱚ ᱟᱫᱚ ᱜᱚᱝᱠᱮ ᱠᱟᱴᱤᱡ ᱦᱚᱸ ᱢᱟᱲᱟᱝ ᱥᱮᱫ ᱞᱟᱝ ᱛᱟᱲᱟᱢ ᱪᱟᱞᱟᱜᱼᱟ ᱟᱫᱚ ᱱᱚᱜ ᱚᱭ ᱠᱟᱹᱢᱤ ᱦᱚᱨᱟ ᱠᱚᱫᱚ ᱚᱠᱟ ᱞᱮᱠᱟ ᱟᱫᱚ ᱱᱚᱜᱼᱚᱭ ᱯᱳᱭᱞᱳ ᱫᱤᱱ ᱯᱮ ᱠᱟᱹᱢᱤᱭᱟ ᱚᱱᱟ ᱠᱚ ᱠᱟᱹᱴᱤᱡ ᱞᱟᱹᱭ ᱟᱹᱞᱤᱧ ᱢᱮ?
ᱯᱳᱭᱞᱳ ᱫᱤᱱ ᱵᱟᱦᱟ ᱨᱮᱛᱚ ᱵᱟᱦᱟ ᱨᱮᱫᱚ ᱯᱳᱭᱞᱳ ᱫᱤᱱ ᱫᱚ ᱚᱱᱮ ᱩᱢ ᱢᱟᱦᱟ ᱡᱟᱞᱮ ᱢᱟᱦᱟ ᱥᱟᱨᱫᱤ ᱢᱟᱦᱟ ᱜᱮ ᱛᱟᱦᱮᱱ ᱜᱮᱭᱟ ᱦᱮ ᱵᱟᱥᱠᱮ ᱢᱟᱦᱟ ᱚᱱᱮ ᱡᱟᱦᱟᱸ ᱯᱳᱭᱞᱳ ᱫᱤᱱ ᱠᱷᱚᱱᱟᱜ ᱞᱤᱧ ᱞᱟᱹᱭ ᱟᱵᱤᱱ ᱠᱟᱱᱟ ᱾ ᱯᱳᱭᱞᱳ ᱫᱤᱱ ᱫᱚ ᱡᱟᱦᱟᱸ ᱥᱟᱱᱟᱢ ᱠᱚᱜᱮ ᱥᱟᱱᱟᱢᱟᱜ ᱜᱩᱱᱤ ᱜᱩᱨᱤᱵᱟᱜ ᱚᱲᱟᱜ ᱨᱮᱜᱮ ᱟᱫᱚ ᱜᱮ ᱜᱩᱨᱤᱡ ᱠᱚ ᱦᱩᱭ ᱠᱟᱛᱮᱫ ᱜᱮ ᱜᱩᱨᱤᱡ ᱠᱚ ᱦᱩᱭ ᱠᱟᱛᱮᱜ ᱥᱟᱱᱟᱢ ᱠᱚᱜᱮ ᱛᱩᱯᱩ ᱥᱟᱯᱟᱯ ᱛᱩᱯᱩ ᱯᱷᱟᱨᱪᱟ ᱠᱟᱛᱮᱜ ᱟᱫᱚ ᱱᱟᱭᱠᱮ ᱵᱟᱵᱟ ᱚᱲᱟᱜ ᱴᱷᱮᱱ ᱠᱚ ᱪᱟᱞᱟᱜᱼᱟ ᱥᱤᱢ ᱵᱩᱥᱟᱹᱜ ᱠᱚ ᱤᱫᱤᱭᱟᱛᱮ ᱦᱮᱸ ᱾ ᱟᱫᱚ ᱥᱤᱢ ᱵᱩᱥᱟᱹᱜ ᱩᱱᱠᱩ ᱦᱚᱸ ᱥᱮᱬᱟ ᱥᱤᱢ ᱠᱚᱫᱚ ᱵᱟᱝ ᱡᱟᱦᱟᱸᱭ ᱠᱚᱫᱚ ᱢᱟᱱᱮ ᱠᱟᱹᱴᱤᱡ ᱦᱮᱸ ᱠᱟᱹᱴᱤᱡ ᱱᱟᱥᱮ ᱦᱩᱰᱤᱧ ᱦᱩᱰᱤᱧ ᱜᱮᱭᱟ ᱠᱚ ᱩᱱᱠᱩ ᱥᱤᱢ ᱠᱚ ᱤᱫᱤ ᱠᱟᱛᱮᱜ ᱟᱫᱚ ᱱᱟᱭᱠᱮ ᱵᱟᱵᱟ ᱴᱷᱮᱱ ᱠᱚ ᱪᱟᱞᱟᱜᱼᱟ ᱾ ᱱᱟᱭᱠᱮ ᱵᱟᱵᱟ ᱟᱫᱚ ᱥᱟᱹᱜᱩᱱ ᱞᱚᱴᱟ ᱫᱟᱜ ᱟᱛᱮ ᱦᱮᱸ ᱟᱫᱚ ᱥᱟᱹᱜᱩᱱ ᱞᱚᱴᱟ ᱫᱟᱜ ᱠᱚ ᱥᱟᱵ ᱠᱟᱛᱮᱜ ᱟᱫᱚ ᱡᱟᱦᱮᱨ ᱛᱮᱠᱚ ᱪᱟᱞᱟᱜᱼᱟ ᱾ ᱱᱟᱣᱟ ᱦᱟᱴᱟᱜ ᱦᱟᱴᱟᱜ ᱨᱮ ᱢᱤᱛᱷᱤ ᱛᱟᱦᱮᱱᱟ ᱥᱤᱸᱫᱩᱨ ᱛᱟᱦᱮᱱᱟ ᱦᱮᱸ ᱱᱚᱣᱟ ᱠᱚ ᱛᱮ ᱟᱫᱚ ᱤᱭᱟᱹ ᱪᱟᱞᱟᱣ ᱦᱩᱭᱩᱜᱼᱟ ᱡᱟᱦᱮᱨ ᱜᱚᱰᱟ ᱛᱮ ᱦᱮᱸ ᱡᱟᱦᱮᱨ ᱡᱟᱦᱮᱨ ᱨᱮ ᱥᱮᱱ ᱠᱟᱛᱮᱜ ᱟᱫᱚ ᱚᱸᱰᱮ ᱵᱚᱸᱜᱟ ᱵᱩᱨᱩ ᱦᱩᱭᱩᱜᱼᱟ ᱾
ᱟᱫᱚ ᱜᱚᱝᱠᱮ ᱠᱟᱹᱴᱤᱡ ᱦᱚᱰᱮᱞᱤᱧ ᱠᱩᱠᱞᱤᱭᱮᱫ ᱵᱮᱱᱟ ᱟᱫᱚ ᱮ ᱦᱚᱸᱜᱼᱚᱭ ᱟᱯᱮ ᱥᱮᱱ ᱫᱚ ᱱᱚᱜᱼᱚᱭ ᱢᱤᱫ ᱫᱤᱱ ᱞᱟᱦᱟᱨᱮ ᱡᱟᱦᱟᱸᱭ ᱫᱚ ᱰᱟᱹᱜᱩᱣᱟᱹ ᱠᱚᱲᱟ ᱠᱚ ᱪᱟᱞᱟᱜ ᱦᱳᱭ ᱥᱮ ᱡᱟᱦᱟᱸ ᱫᱚ ᱵᱩᱥᱩᱵ ᱠᱚᱛᱮ ᱠᱚ ᱱᱚᱜᱝᱠᱟ ᱦᱛᱤ ᱠᱚ ᱟᱬᱜᱳᱼᱟ ᱥᱮ ᱦᱳᱭ ᱜᱚᱝᱠᱮ ᱚᱱᱟ ᱠᱚᱫᱚ ᱢᱮᱱᱟᱜ ᱠᱟᱜ ᱜᱮᱭᱟ? ᱱᱟᱯᱟᱭ ᱠᱟᱛᱷᱟ᱾
ᱚᱱᱟ ᱠᱚᱫᱚ ᱞᱟᱦᱟ ᱫᱤᱱ ᱦᱤᱞᱳᱜ ᱥᱟᱹᱛ ᱥᱟᱯᱲᱟᱣ ᱠᱟᱜᱼᱟ ᱠᱚ ᱾
ᱟᱪᱪᱷᱟ ᱾
ᱦᱮᱸ ᱛᱟᱯᱚᱨᱮ ᱟᱹᱞᱤᱧ ᱫᱚ ᱵᱚᱸᱜᱟ ᱦᱤᱞᱳᱜ ᱠᱷᱱᱟᱜ ᱞᱤᱧ ᱞᱟᱹᱭ ᱟᱵᱤᱱ ᱠᱟᱱᱟ ᱟᱫᱚ ᱵᱚᱸᱜᱟ ᱦᱤᱞᱳᱜ ᱫᱚ ᱚᱱᱠᱟ ᱪᱟᱞᱟᱣ ᱠᱚ ᱦᱩᱭᱩᱜᱼᱟ ᱪᱟᱞᱟᱣ ᱠᱟᱛᱮᱜ ᱟᱫᱚ ᱚᱸᱰᱮ ᱵᱚᱸᱜᱟ ᱵᱩᱨᱩ ᱠᱚ ᱦᱩᱭᱱᱟ ᱦᱮᱸ ᱾ ᱦᱮ ᱛᱟᱨᱯᱚᱨᱮ ᱡᱟᱦᱟᱸᱭ ᱫᱟᱲᱮ ᱠᱚ ᱢᱮᱱᱟᱜ ᱠᱚᱣᱟ ᱦᱮᱸ ᱫᱟᱲᱮ ᱠᱚ ᱟᱨ ᱛᱟᱯᱚᱨᱮ ᱟᱵᱚᱱᱟᱜ ᱢᱟ ᱵᱤᱱᱛᱤ ᱵᱚᱸᱜᱟ ᱵᱩᱨᱩ ᱠᱟᱱ ᱛᱟᱵᱚᱱᱟ ᱥᱮ ᱢᱟᱱᱮ ᱵᱤᱱᱟᱹ ᱛᱤ ᱛᱮ ᱵᱚᱸᱜᱟ ᱵᱩᱨᱩ ᱢᱟᱱᱮ ᱚᱠᱟᱞᱮᱠᱟ ᱞᱟᱹᱭ ᱵᱤᱱ ᱥᱮ ᱵᱟᱸᱠᱷᱮᱲ ᱥᱤᱥᱴᱮᱢ ᱵᱟᱸᱠᱷᱮᱲ ᱛᱮᱜᱮ ᱟᱵᱚ ᱨᱮᱱ ᱫᱚ ᱵᱚᱸᱜᱟ ᱵᱩᱨᱩ ᱠᱚᱫᱚ ᱠᱚ ᱦᱤᱡᱩᱜᱼᱟ ᱥᱮ ᱱᱚᱣᱟ ᱛᱚᱲᱮ ᱥᱩᱛᱟᱹᱢ ᱛᱮᱠᱚ ᱟᱬᱜᱚ ᱦᱤᱡᱩᱜ
ᱦᱳᱭ ᱜᱚᱝᱠᱮ ᱦᱮᱸ ᱛᱚᱲᱮ ᱥᱩᱛᱟᱹᱢ ᱛᱮᱜᱮ ᱠᱚ ᱟᱬᱜᱚ ᱦᱤᱡᱩᱜᱼᱟ ᱾
ᱦᱮᱸ ᱟᱫᱚ ᱟᱫᱚ ᱚᱱᱮ ᱠᱟᱹᱴᱤᱡ ᱵᱟᱠᱷᱮᱲ ᱠᱟᱛᱮᱫ ᱵᱚᱸᱜᱟ ᱵᱩᱨᱩ ᱠᱚ ᱦᱩᱭ ᱠᱟᱛᱮ ᱡᱩᱫᱤ ᱜᱚᱸᱥᱟᱭ ᱠᱚᱠᱚ ᱦᱮᱡ ᱮᱱᱠᱷᱟᱱ ᱵᱷᱟᱜᱮ ᱵᱟᱝ ᱦᱮᱡ ᱨᱮᱦᱚᱸ ᱮᱱᱠᱷᱟᱱ ᱵᱚᱸᱜᱟ ᱵᱩᱨᱩ ᱫᱚ ᱦᱩᱭ ᱜᱚᱫᱚᱜᱼᱟ ᱦᱩᱸ ᱛᱚᱵᱮ ᱛᱟᱨᱟᱥᱤᱧ ᱵᱮᱲᱟ ᱫᱚᱠᱚ ᱦᱮᱡ ᱜᱚᱫᱚᱜ ᱜᱮᱭᱟ ᱦᱮᱸ ᱛᱚᱠᱷᱚᱱ ᱟᱫᱚ ᱠᱩᱠᱞᱤ ᱠᱚ ᱫᱚᱦᱚ ᱦᱩᱭᱩᱜ ᱜᱮᱭᱟ ᱾ ᱟᱨ ᱡᱟᱦᱟᱸᱨᱮ ᱵᱟᱹᱲᱤᱡ ᱥᱮ ᱵᱷᱩᱞ ᱠᱚ ᱦᱩᱭ ᱠᱟᱱ ᱠᱷᱟᱱ ᱚᱱᱟ ᱠᱚᱫᱚ ᱠᱚ ᱞᱟᱹᱭ ᱥᱚᱫᱚᱨᱟ ᱾ ᱦᱮᱸ ᱛᱟᱯᱚᱨᱮ ᱟᱫᱚ ᱡᱟᱦᱟᱸᱭ ᱥᱤᱢ ᱠᱚ ᱫᱟᱲᱮ ᱠᱚ ᱵᱚᱸᱜᱟ ᱦᱩᱭᱱᱟ ᱛᱚ ᱟᱫᱚ ᱩᱱᱠᱩ ᱵᱚᱸᱜᱟ ᱵᱩᱨᱩ ᱠᱚ ᱦᱩᱭ ᱠᱟᱛᱮ ᱟᱫᱚ ᱩᱱᱠᱩ ᱫᱚᱞᱮ ᱥᱚᱲᱮ ᱠᱚᱣᱟᱞᱮ ᱦᱮᱸ ᱥᱚᱲᱮ ᱠᱟᱛᱮᱫ ᱟᱨ ᱵᱚᱦᱚᱜ ᱠᱚᱫᱚ ᱢᱟᱱᱮ ᱯᱤᱴᱷᱟᱹᱭᱟᱞᱮ ᱟᱨ ᱵᱟᱝᱠᱷᱟᱱ ᱠᱤᱪᱷᱩ ᱫᱚᱠᱚᱷ ᱠᱤᱪᱷᱩ ᱠᱤᱪᱷᱩ ᱴᱚᱴᱷᱟ ᱨᱮᱫᱚ ᱤᱭᱟᱹᱭᱟᱠᱚ ᱱᱚᱣᱟ ᱞᱮᱴᱚᱭᱟᱠᱚ ᱟᱞᱮ ᱫᱚᱞᱮ ᱯᱤᱴᱷᱟᱹ ᱞᱟᱴᱷᱟᱭ ᱜᱮᱭᱟ ᱚᱱᱟ᱾ ᱵᱚᱦᱚᱜ ᱛᱮᱫ ᱦᱚᱸ ᱟᱫᱚ ᱚᱱᱟ ᱠᱚ ᱤᱭᱟᱹ ᱠᱟᱛᱮᱫ ᱚᱱᱟ ᱠᱚ ᱡᱚᱢ ᱵᱟᱲᱟ ᱠᱟᱛᱮᱫ ᱟᱫᱚ ᱚᱱᱮ ᱥᱟᱨᱡᱚᱢ ᱵᱟᱦᱟ ᱥᱟᱨᱡᱚᱢ ᱵᱟᱦᱟ ᱠᱚᱦᱚᱸ ᱟᱹᱜᱩ ᱦᱩᱭᱩᱜᱼᱟ᱾ ᱟᱫᱚ ᱚᱱᱟ ᱚᱲᱟᱜ ᱚᱲᱟᱜ ᱞᱮ ᱱᱟᱭᱠᱮ ᱵᱟᱵᱟ ᱡᱚᱠᱷᱚᱱ ᱢᱟᱱᱮ ᱚᱲᱟᱜ ᱚᱲᱟᱜ ᱨᱮᱱ ᱡᱟᱦᱟᱸᱭ ᱜᱩᱱᱤ ᱜᱩᱨᱤᱵ ᱠᱚᱠᱚ ᱦᱤᱡᱩᱜᱼᱟ᱾ ᱦᱮᱸ ᱩᱱᱠᱩ ᱟᱫᱚ ᱠᱟᱴᱟ ᱟᱨᱩᱵ ᱠᱚ ᱦᱤᱡᱩᱜᱼᱟ ᱛᱚ
ᱟᱫᱚ ᱜᱚᱝᱠᱮ ᱠᱟᱹᱴᱤᱡ ᱮᱸ ᱦᱮᱸ ᱦᱚᱸᱚᱱᱰᱮ ᱠᱟᱹᱴᱤᱡ ᱤᱭᱟᱹ ᱞᱟᱹᱭᱫᱟ ᱮᱸ ᱠᱟᱹᱴᱤᱡ ᱟᱹᱞᱤᱧ ᱦᱚᱸ ᱫᱟᱣ ᱫᱚ ᱟᱲᱟᱜ ᱟᱞᱤᱧ ᱵᱤᱱ ᱠᱩᱠᱞᱤ ᱨᱮᱭᱟᱜ ᱦᱩᱭᱥᱮ ᱢᱤᱫ ᱞᱟᱜᱟᱛᱟᱨ ᱵᱤᱱ ᱞᱟᱹᱭ᱾ ᱤᱫᱤᱜᱼᱟ ᱟᱨ ᱱᱚᱝᱠᱟ ᱠᱚᱞ ᱞᱮᱠᱷᱟᱱ ᱫᱚ ᱟᱫᱚ ᱱᱤᱛᱚᱜ ᱜᱮᱵᱤᱱ ᱞᱟᱹᱭ ᱤᱫᱤ ᱞᱮᱠᱷᱟᱱ ᱫᱚ ᱵᱟᱭ ᱜᱟᱱᱚᱜᱼᱟ ᱦᱩᱭ ᱥᱮ ᱟᱫᱚ ᱜᱚᱝᱠᱮ ᱦᱚᱸᱜᱼᱚᱭ ᱡᱟᱸᱦᱟ ᱫᱚ ᱟᱵᱤᱱ ᱵᱤᱱ ᱞᱟᱹᱭ ᱮᱼᱟ ᱱᱚᱜᱼᱚᱭ ᱥᱲᱮ ᱤᱥᱤᱱ ᱠᱟᱛᱷᱟᱴᱟᱜ ᱦᱮᱸᱥᱮ ᱥᱲᱮ ᱤᱥᱤᱱ ᱫᱚ ᱟᱯᱮ ᱫᱚ ᱦᱚᱜᱝᱠᱟ᱾ ᱡᱟᱦᱟᱸᱭ ᱜᱮ ᱠᱚ ᱤᱥᱤᱱ ᱞᱮᱠᱷᱟᱡ ᱜᱮ ᱜᱟᱱᱚᱜᱼᱟ ᱥᱮ ᱦᱚᱸᱜ ᱚᱝᱠᱟ ᱟᱹᱛᱩ ᱠᱷᱚᱱ ᱥᱮ ᱢᱟᱹᱡᱷᱤ ᱱᱟᱭᱠᱮ ᱠᱷᱚᱱ ᱦᱚᱸ ᱚᱱᱠᱟ ᱯᱟᱪᱟ ᱛᱟᱦᱮᱱᱟ ᱡᱮ ᱛᱮᱦᱤᱧ ᱫᱚ ᱮᱸᱜ ᱱᱩᱠᱩ ᱠᱚ ᱱᱩᱠᱩ ᱚᱲᱟᱜ ᱨᱮᱱ ᱦᱚᱲ ᱠᱚ ᱤᱥᱤᱱᱟ ᱮ ᱱᱚᱝᱠᱟᱱᱟᱜ ᱠᱟᱛᱷᱟ ᱛᱟᱦᱮᱱᱟ ᱠᱤ ᱟᱯᱮᱥᱮᱱ ᱫᱚ
ᱵᱟᱝᱜᱮ ᱟᱞᱮᱫᱚ ᱡᱟᱦᱟᱸᱭ ᱩᱱᱠᱩ ᱢᱟᱯᱟᱡᱤ ᱠᱚ ᱢᱮᱱᱟᱜ ᱠᱚᱣᱟ ᱥᱮ ᱵᱟᱝ ᱩᱱᱠᱩ ᱨᱮᱱ ᱜᱮ ᱩᱱᱠᱩ ᱠᱷᱚᱱᱟᱜ ᱜᱮ ᱡᱟᱸᱦᱟᱭ ᱢᱚᱲᱮ ᱦᱚᱲ ᱠᱷᱚᱱᱟᱜ ᱱᱟᱭᱠᱮ ᱵᱟᱵᱟ ᱛᱚᱠᱷᱚᱱ ᱫᱚ ᱡᱟᱦᱮᱨ ᱨᱮᱜᱮ ᱫᱩᱲᱩᱵ ᱠᱚᱜᱟᱭ᱾ ᱩᱱᱤ ᱫᱚ ᱵᱟᱝ ᱠᱟᱹᱢᱤ ᱨᱮᱦᱚᱸ ᱜᱟᱱᱚᱜ ᱛᱟᱭᱟ ᱟᱨᱚ ᱡᱮ ᱡᱟᱦᱟᱸᱭ ᱯᱩᱱ ᱦᱚᱲ ᱢᱮᱱᱟᱜ ᱠᱚᱣᱟ ᱩᱱᱠᱩ ᱟᱛᱮ ᱠᱷᱟᱱ ᱜᱮ ᱜᱟᱱᱚᱜᱼᱟ᱾
ᱟᱪᱪᱷᱟ ᱜᱚᱝᱠᱮ ᱚᱱᱟ ᱢᱟ ᱴᱷᱤᱠ ᱜᱮᱭᱟ ᱟᱨᱚ ᱜᱚᱝᱠᱮ ᱠᱟᱛᱷᱟ ᱫᱚ ᱱᱚᱝᱠᱟ ᱜᱮ ᱱᱚᱜᱼᱚᱭ᱾ ᱦᱮᱸ ᱟᱵᱮᱱ ᱡᱟᱸᱦᱟ ᱫᱚ ᱱᱟᱭᱠᱮ ᱟᱹᱜᱩ ᱨᱮᱭᱟᱜ ᱠᱟᱛᱷᱟ ᱟᱹᱛᱩ ᱛᱮ ᱟᱹᱜᱩ ᱨᱮᱭᱟᱜ ᱠᱟᱛᱷᱟ ᱵᱤᱱ ᱞᱟᱹᱭ ᱠᱮᱫᱟ᱾ ᱟᱫᱚ ᱜᱚᱝᱠᱮ ᱛᱚᱵᱮ ᱱᱚᱜᱼᱚᱭ ᱠᱩᱲᱤ ᱦᱚᱯᱚᱱ ᱠᱚᱫᱚ ᱠᱚ ᱦᱮᱱᱟᱜ ᱜᱮᱭᱟ ᱥᱮ ᱵᱟᱝ ᱥᱚᱲᱮ ᱡᱚᱢ ᱠᱚᱫᱚ
ᱵᱟᱝᱜᱮ ᱛᱤᱨᱞᱟᱹ ᱦᱚᱯᱚᱱ ᱦᱚᱸ ᱵᱟᱦᱟ ᱨᱮ ᱫᱚ ᱵᱟᱝ ᱜᱮᱠᱚ ᱪᱟᱞᱟᱜ ᱜᱮᱭᱟ᱾
ᱵᱟᱝ ᱟᱞᱮ ᱥᱮᱫ ᱢᱟ ᱜᱚᱢᱠᱮ ᱵᱟᱦᱟ ᱨᱮᱫᱚ ᱠᱚ ᱪᱟᱞᱟᱜ ᱜᱮᱭᱟ ᱡᱮᱦᱮᱛᱩ᱾ ᱟᱞᱮ ᱥᱮᱫ ᱫᱚ ᱵᱟᱦᱟ ᱨᱮᱫᱚ ᱠᱚ ᱪᱟᱞᱟᱜ ᱜᱮᱭᱟ ᱥᱚᱲᱮ ᱡᱚᱢ ᱫᱚ᱾ ᱟᱫᱚ ᱜᱚᱝᱠᱮ ᱴᱚᱴᱷᱟ ᱦᱤᱥᱟᱹᱵ ᱛᱮ ᱵᱷᱤᱱᱟᱹ ᱵᱷᱤᱱᱟᱹ ᱦᱩᱭ ᱫᱟᱲᱮᱭᱟᱜᱼᱟ ᱟᱞᱮ ᱥᱮᱫ ᱢᱟ ᱧᱮᱞᱚᱜᱼᱟ ᱡᱮ ᱱᱚᱜᱼᱚᱭ ᱮᱸ᱾ ᱛᱤᱨᱞᱟᱹ ᱦᱚᱯᱚᱱ ᱠᱚ ᱪᱟᱞᱟᱜᱼᱟ ᱟᱨ ᱠᱚᱲᱟ ᱦᱚᱯᱚᱱ ᱦᱚᱸᱠᱚ ᱪᱟᱞᱟᱜᱼᱟ ᱚᱸᱰᱮ ᱢᱟ ᱵᱟᱦᱟ ᱨᱮ ᱢᱟ ᱡᱚᱛᱚ ᱦᱚᱲ ᱥᱚᱲᱮ ᱠᱚ ᱡᱚᱢᱟ ᱟᱨ ᱱᱚᱜᱚᱭ ᱡᱟᱦᱟᱸ ᱫᱚ ᱱᱟᱭᱠᱮ ᱦᱟᱲᱟᱢ ᱮᱸ ᱠᱚᱲᱟ ᱦᱚᱯᱚᱱ ᱠᱚᱫᱚ ᱨᱩ ᱨᱩ ᱛᱮ ᱟᱨ ᱠᱩᱲᱤ ᱦᱚᱯᱚᱱ ᱠᱚᱫᱚ ᱮᱱᱮᱡ ᱮᱱᱮᱡ ᱛᱮᱜᱮ ᱠᱚ ᱦᱤᱡᱩᱜᱼᱟ᱾
ᱦᱩᱸ ᱟᱫᱚ ᱤᱱᱟᱹ ᱛᱮᱜᱮ ᱟᱞᱮ ᱫᱚ ᱵᱟᱦᱟᱴᱟᱜ ᱫᱚ ᱩᱱᱟᱹᱜ ᱴᱟᱜ ᱫᱚ ᱡᱟᱠ ᱡᱚᱢᱚᱠ ᱠᱟᱛᱮᱫ ᱫᱚ ᱵᱟᱝᱞᱮ ᱢᱟᱱᱟᱣ ᱜᱮᱭᱟ ᱦᱮᱸ ᱟᱫᱚ ᱤᱱᱟᱹ ᱛᱮᱜᱮᱞᱮ ᱢᱟᱜ ᱢᱚᱲᱮᱜ ᱟᱛᱚ ᱟᱫᱚ ᱢᱟᱜ ᱢᱚᱲᱮ ᱨᱮᱫᱚ ᱟᱫᱚ ᱡᱟᱠ ᱡᱚᱢᱚᱠ ᱠᱟᱛᱮ ᱛᱚᱠᱷᱚᱱ ᱫᱚ ᱥᱟᱱᱟᱢ ᱠᱚᱜᱮ ᱠᱚ ᱪᱟᱞᱟᱜᱼᱟ ᱥᱮ ᱱᱮᱶᱛᱟ ᱯᱮᱲᱟ ᱠᱚᱦᱚᱸ ᱠᱚ ᱛᱟᱦᱮᱱ ᱛᱟᱞᱮᱭᱟ ᱛᱚᱠᱷᱚᱱ ᱫᱚ ᱦᱮᱸ
ᱟᱪᱪᱷᱟ ᱜᱚᱝᱠᱮ ᱟᱫᱚ ᱜᱚᱝᱠᱮ ᱚᱱᱟ ᱢᱟ ᱴᱷᱤᱠ ᱴᱚᱴᱷᱟ ᱦᱤᱥᱟᱹᱵ ᱛᱮ ᱚᱱᱟ ᱠᱷᱟᱹᱛᱤᱨ ᱛᱮᱜᱮ ᱤᱧ ᱫᱚ ᱠᱩᱠᱞᱤ ᱫᱚᱦᱚ ᱵᱩᱡᱷᱟᱹᱣ ᱠᱤᱫᱤᱧᱟ ᱢᱮᱱᱫᱟᱹᱧ ᱜᱚᱢᱠᱮ ᱱᱚᱝᱠᱟᱭ ᱞᱟᱹᱭ ᱠᱮᱼᱟ᱾ ᱟᱨ ᱟᱞᱮ ᱥᱮᱫ ᱢᱟ ᱱᱚᱝᱠᱟ ᱦᱩᱭᱩᱜ ᱜᱮ ᱦᱩᱭᱥᱮ᱾ ᱟᱫᱚ ᱮᱠᱛᱚ ᱦᱚᱸᱜᱚᱭ ᱡᱟᱦᱟᱸ ᱫᱚ ᱜᱚᱴ ᱥᱤᱢᱞᱮ ᱡᱚᱢ ᱠᱚᱣᱟ ᱛᱚᱠᱷᱚᱱ ᱫᱚ ᱠᱩᱲᱤ ᱦᱚᱯᱚᱱ ᱠᱚᱫᱚ ᱵᱟᱠᱚ ᱪᱟᱞᱟᱜ ᱜᱮᱭᱟ ᱠᱤᱱᱛᱩ ᱱᱚᱜᱼᱚᱭ ᱡᱟᱦᱮᱨ ᱨᱮ ᱡᱟᱦᱟᱸ ᱫᱚ ᱵᱟᱦᱟ ᱵᱟᱠᱷᱨᱟ ᱚᱱᱠᱟ ᱡᱟᱦᱮᱨ ᱵᱚᱸᱜᱟ ᱯᱩᱡᱟᱹ ᱦᱩᱭᱩᱜᱼᱟ ᱛᱚᱠᱷᱚᱱ ᱫᱚ ᱠᱩᱲᱤ ᱦᱚᱯᱚᱱ ᱠᱚᱫᱚ ᱠᱚ ᱪᱟᱞᱟᱜ ᱜᱮᱭᱟ ᱟᱨ ᱡᱟᱦᱟᱸ ᱫᱚ ᱵᱚᱸᱜᱟ ᱥᱟᱨᱮᱡ ᱡᱤᱞ ᱡᱟᱦᱟᱸ ᱫᱚ ᱵᱚᱦᱚᱜ ᱛᱮᱫᱚ ᱵᱟᱝ ᱡᱟᱦᱟᱸ ᱫᱚ ᱞᱟᱛᱟᱨ ᱥᱮᱱᱟᱜ ᱾ ᱡᱟᱦᱟᱸ ᱫᱚ ᱦᱚᱴᱚᱜ ᱞᱟᱛᱟᱨ ᱡᱟᱦᱟᱸ ᱫᱚ ᱵᱚᱦᱚᱜ ᱥᱮᱱᱟᱜ ᱫᱚ ᱵᱟᱝ ᱥᱟᱱᱟᱢ ᱦᱚᱲ ᱜᱮᱠᱚ ᱡᱚᱢᱟ ᱾ ᱟᱫᱚ
ᱩᱝᱠᱩ ᱦᱚᱸ ᱯᱮᱞᱟᱨ ᱟᱨᱮ ᱟᱨ ᱢᱤᱫ ᱠᱩᱞᱦᱤ ᱠᱷᱚᱱ ᱟᱞᱮ ᱥᱮᱱ ᱢᱟ ᱱᱚᱜᱼᱚᱭ ᱱᱟᱭᱠᱮ ᱦᱟᱲᱟᱢ ᱠᱟᱴᱟ ᱠᱚ ᱟᱵᱩᱜ ᱜᱮᱭᱟ ᱚᱲᱟᱜ ᱚᱲᱟᱜ ᱟᱨ ᱦᱚᱝᱠᱟ ᱵᱟᱦᱟ ᱠᱚ ᱮᱢᱟᱣ ᱠᱚᱣᱟ ᱦᱳᱭᱥᱮ᱾ ᱟᱫᱚ ᱟᱯᱮᱥᱮᱜ ᱦᱚᱸᱜᱼᱚᱭ ᱡᱟᱦᱟᱸ ᱯᱮ ᱞᱟᱹᱭᱮᱜᱼᱟ ᱦᱚᱸ ᱚᱝᱠᱟ ᱠᱟᱴᱟ ᱟᱵᱩᱜ ᱟᱨ ᱵᱟᱦᱟ ᱮᱢ ᱫᱚ ᱚᱱᱠᱟ ᱫᱚ ᱵᱟᱝ ᱦᱩᱭᱩᱜ ᱜᱮᱭᱟ?
ᱦᱮᱸ ᱦᱩᱭᱩᱜ ᱜᱮᱭᱟ ᱠᱟᱴᱟ ᱟᱹᱨᱩᱵ ᱡᱚᱠᱷᱚᱱ ᱜᱮᱠᱚ ᱦᱤᱡᱩᱜᱼᱟ ᱱᱟᱭᱠᱮ ᱵᱟᱵᱟ ᱠᱚ ᱟᱹᱨᱩᱵ ᱮᱭᱟ᱾ ᱟᱫᱚ ᱚᱱᱮ ᱥᱟᱨᱡᱚᱢ ᱵᱟᱦᱟᱭ ᱮᱢ ᱪᱟᱞᱟ ᱠᱚᱣᱟᱭ ᱡᱮ ᱛᱮᱦᱮᱱ ᱠᱷᱚᱱᱟᱜ ᱫᱚ ᱟᱵᱚ ᱫᱚᱵᱚᱱ ᱵᱟᱦᱟᱭ ᱱᱟ ᱥᱮ ᱵᱟᱦᱟ ᱯᱚᱨᱚᱵ ᱦᱩᱭ ᱱᱟ ᱦᱮᱸ ᱛᱟᱯᱚᱨᱮ ᱟᱫᱚ ᱚᱱᱮ ᱛᱚᱠᱷᱚᱱ ᱠᱷᱚᱱᱟᱜ ᱜᱮ ᱟᱫᱚ ᱫᱟᱜ ᱫᱩᱞ ᱟᱛᱮ ᱡᱟᱦᱟᱸ ᱦᱳᱞᱤ ᱠᱷᱮᱞ ᱵᱚᱱ ᱢᱮᱛᱟᱜᱼᱟ ᱵᱟᱝᱞᱟ ᱛᱮᱫᱚ ᱾ ᱦᱮᱸ ᱟᱫᱚ ᱚᱱᱟ ᱫᱟᱜ ᱫᱩᱞ ᱠᱷᱮᱞᱳᱰ ᱠᱚᱫᱚ ᱮᱛᱚᱦᱚᱵ ᱮᱱᱟ ᱡᱟᱦᱟᱸᱭ ᱨᱮᱱ ᱦᱤᱞᱤ ᱥᱟᱹᱜᱟᱹᱭ ᱠᱚ ᱦᱩᱭᱩᱜᱼᱟ ᱩᱱᱠᱩ ᱟᱫᱚ ᱫᱟᱜ ᱠᱚ ᱫᱩᱞᱟ ᱠᱚᱣᱟ᱾
ᱦᱳᱭ ᱜᱚᱝᱠᱮ ᱚᱱᱟ ᱢᱟ ᱚᱝᱠᱟ ᱜᱮ ᱠᱟᱱᱟ ᱟᱫᱚ ᱦᱮᱸ ᱜᱚᱝᱠᱮ ᱛᱚᱵᱮ ᱦᱚᱸᱜᱼᱚᱭ ᱟᱯᱮ ᱫᱚ ᱵᱟᱦᱟ ᱯᱚᱨᱚᱵᱽ ᱠᱚᱨᱮ ᱫᱚ ᱦᱚᱝᱠᱟ ᱡᱟᱦᱟᱱᱟᱜ ᱯᱤᱴᱷᱟᱹ ᱞᱟᱴᱷᱟ ᱠᱚᱫᱚᱯᱮ ᱛᱮᱭᱟᱨ ᱜᱮᱭᱟ ᱥᱮ ᱵᱟᱝ?
ᱵᱟᱝᱜᱮ ᱵᱟᱝᱜᱮ᱾
ᱟᱪᱪᱷᱟ ᱜᱚᱝᱠᱮ ᱛᱚᱵᱮ ᱜᱚᱢᱠᱮ ᱦᱚᱸᱜᱼᱚᱭ ᱦᱟᱺᱰᱤ ᱠᱚᱫᱚᱯᱮ ᱫᱚᱦᱚᱭ ᱜᱮᱭᱟ ᱥᱮ ᱵᱟᱝ? ᱵᱟᱦᱟ ᱯᱚᱨᱚᱵᱽ ᱵᱟᱠᱷᱨᱟᱛᱮ ᱦᱚᱸᱜᱼᱚᱭ ᱪᱚᱰᱚᱨ ᱜᱮᱭᱟᱯᱮ ᱥᱮ ᱵᱟᱝᱼᱟ?
ᱦᱮᱸ ᱚᱱᱟ ᱠᱚᱫᱚ ᱫᱚᱦᱚ ᱜᱮ ᱞᱟᱹᱠᱛᱤ ᱠᱟᱱᱟ ᱪᱮᱫᱟᱜ ᱥᱮ ᱚᱲᱟᱜ ᱨᱮᱱ ᱵᱚᱸᱜᱟ ᱵᱩᱨᱩ ᱠᱚᱦᱚᱸ ᱠᱚ ᱟᱥᱚᱜᱼᱟ ᱥᱮ᱾ ᱦᱮᱸ ᱡᱮ ᱵᱟᱦᱟ ᱯᱚᱨᱚᱵᱚᱜ ᱠᱟᱱᱟ ᱠᱚ ᱢᱮᱱᱠᱷᱟᱱ ᱟᱞᱮ ᱧᱩᱛᱩᱢ ᱛᱮᱫᱚ ᱵᱟᱝ ᱜᱮᱠᱚ ᱪᱚᱰᱚᱨᱟᱫ ᱞᱮᱭᱟ ᱥᱮ ᱵᱟᱝ ᱜᱮᱠᱚ ᱴᱮᱠᱟᱢᱟᱫ ᱞᱮᱭᱟ᱾
ᱦᱳᱭ ᱜᱚᱝᱠᱮ ᱟ ᱜᱚᱝᱠᱮ ᱛᱚᱵᱮ ᱦᱚᱸᱜᱼᱚᱭ ᱟ ᱟᱵᱮᱱ ᱵᱮᱱ ᱞᱟᱹᱭᱮᱜᱼᱟ ᱡᱮ ᱱᱚᱜᱚᱭ ᱵᱟᱦᱟ ᱨᱮᱜᱮ ᱠᱚ ᱦᱤᱡᱩᱜᱼᱟ ᱯᱮᱲᱟ ᱠᱚᱫᱚ ᱦᱳᱭᱥᱮ ᱟᱞᱮ ᱥᱮᱫ ᱢᱟ ᱵᱟᱦᱟ ᱨᱮᱫᱚ ᱵᱟᱝ ᱦᱤᱡᱩᱜ ᱨᱮᱦᱚᱸ ᱟᱞᱮ ᱢᱟ ᱥᱚᱨᱦᱟᱭ ᱨᱮᱢᱟ ᱚᱠᱚᱭ ᱯᱮᱲᱟ ᱦᱚᱸ ᱵᱟᱞᱮ ᱵᱟᱹᱠᱤ ᱠᱚᱣᱟ ᱥᱟᱱᱟᱢ ᱯᱮᱲᱟ ᱜᱮᱞᱮ ᱱᱮᱶᱛᱟ ᱠᱚ ᱛᱟᱦᱮᱱᱟ ᱡᱟᱦᱟᱸ ᱫᱚ ᱡᱟᱦᱟᱸ ᱛᱤᱱᱟᱹᱜ ᱡᱟᱢᱟᱭ ᱜᱤᱰᱤᱭ ᱟᱠᱟᱱ ᱦᱟᱛᱚᱢ ᱛᱟᱠᱚ ᱥᱮᱱ ᱦᱚᱸ ᱚᱝᱠᱟ ᱮᱸ ᱢᱤᱥ ᱡᱤᱛ ᱛᱟᱠᱚ ᱢᱮᱱᱟᱜ ᱠᱟᱜ ᱠᱚᱣᱟ ᱥᱟᱱᱟᱢ ᱠᱚᱜᱮᱞᱮ ᱱᱮᱶᱛᱟ ᱠᱚᱣᱟ ᱟᱨ ᱦᱚᱸ ᱱᱚᱝᱠᱟ ᱵᱟᱦᱟ ᱨᱮᱫᱚ ᱦᱮᱸ ᱠᱷᱟᱹᱡᱟᱹᱲᱤ ᱛᱟᱵᱮᱱ ᱠᱚᱫᱚ ᱠᱚ ᱟᱹᱜᱩ ᱛᱚᱨᱟᱭ ᱜᱮᱭᱟ ᱟᱨ ᱞᱟᱹᱰᱩ ᱠᱚ ᱚᱱᱟ ᱠᱚᱞᱮ ᱵᱚᱸᱜᱟ ᱵᱩᱨᱩᱭ ᱜᱮᱭᱟ ᱥᱮ ᱦᱟᱯᱲᱟᱢ ᱠᱚᱞᱮ ᱦᱤᱨᱤᱡ ᱯᱟᱹᱥᱤᱨ ᱠᱚᱜᱮᱭᱟ ᱟᱫᱚ ᱟᱯᱮ ᱫᱚ ᱦᱚᱸ ᱚᱱᱠᱟ ᱠᱚ ᱦᱤᱡᱩᱜ ᱜᱮᱭᱟ ᱥᱮ ᱵᱟᱝ?
ᱥᱚᱦᱨᱟᱭ ᱥᱚᱦᱨᱟᱭ ᱨᱮᱦᱚᱸ ᱵᱟᱝ ᱟᱨ ᱵᱟᱦᱟ ᱨᱮᱦᱚᱸ ᱱᱮᱶᱛᱟ ᱯᱮᱲᱟ ᱠᱚᱫᱚ ᱵᱟᱝ ᱠᱚ ᱦᱤᱡᱩᱜᱼᱟ ᱾ ᱥᱮ ᱱᱮᱶᱛᱟ ᱠᱚ ᱵᱟᱝᱞᱮ ᱱᱮᱶᱛᱟ ᱠᱚᱜᱮᱭᱟ ᱟᱫᱚ ᱡᱟ ᱦᱩᱭᱩᱜᱼᱟ ᱱᱮᱶᱛᱟ ᱫᱚ ᱚᱱᱮ ᱢᱟᱜ ᱢᱚᱬᱮ ᱨᱮᱜᱮ ᱾
ᱟᱪᱪᱷᱟ ᱟᱫᱚ ᱜᱚᱝᱠᱮ ᱠᱟᱛᱷᱟ ᱨᱮᱫᱚ ᱟᱯᱮ ᱫᱚ ᱦᱚᱸᱜᱼᱚᱭ ᱢᱟᱜ ᱢᱚᱬᱮ ᱫᱚ ᱟᱹᱰᱤ ᱨᱚᱢ ᱡᱚᱢ ᱜᱮ ᱦᱩᱭᱩᱜ ᱛᱟᱯᱮᱭᱟ ᱟᱨ ᱮᱸ ᱡᱟᱹᱥᱛᱤ ᱜᱮ ᱢᱟᱜ ᱢᱚᱬᱮ ᱫᱚ ᱟᱹᱰᱤ ᱨᱟᱹᱥᱠᱟᱹ ᱛᱮᱜᱮ ᱯᱟᱨᱚᱢᱟ᱾
ᱦᱮᱸ ᱯᱟᱨᱚᱢᱚᱜᱼᱟ ᱦᱮᱸ᱾ ᱟᱭᱢᱟ ᱦᱚᱲ ᱦᱚᱸ ᱟ ᱟᱛᱳ ᱥᱩᱨ ᱥᱩᱯᱩᱨ ᱠᱷᱚᱱᱟᱜ ᱦᱚᱲ ᱦᱚᱸ ᱟᱭᱢᱟ ᱠᱚ ᱦᱤᱡᱩᱜᱼᱟ ᱾